ᱦᱳᱭ ᱜᱚᱝᱠᱮ ᱡᱚᱦᱟᱨ ᱜᱮ ᱦᱳᱭ ᱡᱚᱦᱟᱨ ᱡᱚᱦᱟᱨ ᱜᱚᱢᱠᱮ ᱛᱟᱦᱚᱞᱮᱱᱟᱜ ᱪᱮᱫ ᱞᱮᱠᱟ ᱢᱮᱱᱟᱜ ᱵᱤᱱᱟ? ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ? ᱱᱟᱯᱟᱭ ᱜᱮ᱾ ᱟᱪᱪᱷᱟ ᱜᱚᱢᱠᱮ ᱞᱟᱣᱩᱴ ᱟᱠᱟᱫ ᱟᱵᱤᱱ ᱥᱮ ᱪᱮᱫ ᱫᱚ ᱟᱹᱞᱤᱧᱟᱜ ᱨᱚᱲ ᱜᱮᱞᱤᱧ ᱟᱸᱡᱚᱢ ᱮᱫ ᱵᱟᱝᱟ ᱛᱚ ᱫᱚᱢᱮ ᱫᱚ ᱱᱟᱜ ᱵᱟᱝᱞᱤᱧ ᱞᱟᱹᱣᱩᱴ ᱠᱟᱣᱫᱟ᱾ ᱠᱟᱹᱴᱤᱡ ᱦᱟᱜ ᱠᱚᱢ ᱵᱮᱱ ᱥᱮ ᱾ ᱦᱳᱭ ᱠᱚᱢ ᱠᱟᱛᱮᱜ ᱠᱚᱢ ᱠᱮᱫᱟᱞᱤᱧ ᱛᱚ ᱟᱹᱞᱤᱧᱟᱜ ᱨᱚᱲ ᱜᱮᱞᱤᱧ ᱟᱸᱡᱚᱢ ᱮᱫᱟ᱾ ᱮᱠᱷᱚᱱᱚ ᱦᱚᱸᱵᱤᱱ ᱟᱸᱡᱚᱢᱮᱫ ᱜᱮᱭᱟ ᱦᱮᱸ ᱟᱸᱡᱚᱢᱚᱜ ᱠᱷᱟᱱ ᱜᱮ ᱮᱠᱳᱜ ᱠᱟᱱᱟ ᱢᱟᱱᱮ ᱵᱟᱨ ᱫᱷᱟᱣᱛᱮ ᱟᱹᱞᱤᱧᱟᱜ ᱨᱚᱲ ᱜᱮᱞᱤᱧ ᱟᱸᱡᱚᱢᱮᱫᱼᱟ᱾ ᱦᱳᱭ ᱦᱳᱭ ᱦᱳᱭ ᱟᱫᱚ ᱦᱟᱸᱜ ᱱᱤᱛᱚᱜ ᱫᱚ ᱦᱟᱸᱜ ᱪᱮᱫ ᱞᱮᱠᱟ ᱠᱟᱱᱟ ᱢᱟᱱᱮ ᱛᱚᱜ ᱥᱟᱨᱵᱷᱟᱨ ᱵᱟᱝ ᱨᱮᱦᱚ ᱱᱮᱴᱳᱣᱟᱨᱠ ᱵᱟᱝ ᱰᱤᱥᱴᱟᱵᱚᱜ ᱠᱟᱱ ᱵᱟᱝ ᱪᱮ? ᱴᱤᱠᱟᱹᱜ ᱠᱟᱱ, ᱦᱩᱭᱩᱜ ᱜᱮᱭᱟ ᱦᱟᱸᱜ, ᱚᱱᱟ ᱠᱷᱟᱹᱛᱤᱨ ᱢᱚᱱᱮᱦᱚᱭ ᱱᱚᱝᱠᱟᱜ ᱠᱟᱱ᱾ ᱟᱪᱪᱷᱟ ᱫᱟᱠᱟ ᱠᱚᱵᱮᱱ ᱡᱚᱢ ᱠᱮᱜᱟ ᱥᱮ ᱵᱟᱝ? ᱦᱳᱭ ᱮᱱᱟ ᱫᱟᱠᱟ ᱠᱚᱫᱚ ᱡᱚᱢ ᱵᱟᱲᱟ ᱦᱩᱭ ᱮᱱᱟ ᱦᱩᱭ ᱠᱟᱛᱮᱜ ᱱᱚᱜᱚᱭ ᱡᱤᱨᱟᱹᱣ ᱵᱟᱲᱟ ᱦᱩᱭᱩᱜ ᱠᱟᱱᱟ᱾
ᱟᱪᱪᱷᱟ᱾
ᱪᱮᱫ ᱞᱮᱠᱟ ᱫᱟᱜ ᱵᱟᱲᱟ ᱟᱯᱮ ᱥᱮᱫ ᱦᱟᱜ ᱫᱟᱜ ᱵᱟᱲᱟ ᱢᱟᱛᱚ ᱱᱟᱜ ᱡᱟᱹᱥᱛᱤ ᱧᱚᱜ ᱫᱚ ᱵᱟᱝ ᱦᱩᱭᱩᱜ ᱠᱟᱱᱟ ᱡᱮ ᱡᱟᱦᱟ ᱞᱮᱠᱟ ᱵᱟᱹᱛ ᱠᱷᱮᱛ ᱠᱚᱨᱮ ᱢᱟ ᱨᱚᱦᱚᱭ ᱫᱤᱱ ᱠᱟᱱᱟ ᱞᱟᱜᱟᱜᱼᱟ ᱡᱟᱦᱟ ᱨᱚᱦᱚᱭ ᱵᱟᱲᱟ ᱦᱩᱭᱩᱜᱼᱟ ᱚᱱᱠᱟ ᱢᱟ ᱵᱟᱝ ᱦᱩᱭᱩᱜ ᱠᱟᱱ ᱟᱪᱪᱷᱟ ᱛᱮᱦᱮᱧ ᱫᱟᱜ ᱵᱟᱲᱟ ᱠᱮᱜᱟ ᱥᱮ ᱵᱟᱝ ᱚᱱᱛᱮ ᱫᱚ ᱛᱮᱦᱮᱧ ᱫᱚ ᱱᱟᱜ ᱦᱟᱱᱮ ᱛᱤᱠᱤᱱ ᱠᱷᱚᱱᱟᱜ ᱱᱟᱜ ᱫᱟᱜ ᱫᱚᱭ ᱫᱟᱜ ᱞᱮᱫᱟ᱾ ᱚᱱᱟ ᱛᱮᱜᱮ ᱱᱟᱜ, ᱟᱫᱚ ᱠᱟᱹᱴᱤᱡ ᱡᱟᱦᱟ ᱜᱮ ᱟᱫᱚ ᱱᱚᱛᱮ ᱫᱚ ᱱᱟᱜ ᱦᱟᱱᱮ ᱢᱩᱨᱟᱹᱢ ᱴᱟᱭᱤᱯ ᱦᱟᱥᱟ ᱠᱟᱱᱟ ᱛᱚ ᱵᱟᱞᱤ ᱜᱤᱛᱤᱞ ᱢᱮᱥᱟ ᱚᱱᱟ ᱠᱷᱟᱹᱛᱤᱨ ᱟᱫᱚ ᱱᱟᱜ ᱚᱱᱠᱟᱱᱟᱜ ᱫᱟᱜ ᱛᱮᱫᱚ ᱱᱟᱜ ᱵᱟᱝ ᱞᱟᱜᱟᱜ ᱜᱮᱭᱟ, ᱡᱟᱹᱥᱛᱤ ᱧᱚᱜ ᱵᱟᱭ ᱫᱟᱜ ᱞᱮᱠᱷᱟᱱ ᱾
ᱚᱱᱟ ᱜᱮ ᱟᱯᱮᱥᱮᱫ ᱫᱚ ᱜᱚᱝᱠᱮ ᱛᱟᱦᱞᱮ ᱫᱟᱜ ᱵᱟᱲᱟ ᱮᱫᱟᱭ ᱥᱮ ᱪᱮᱫ ᱞᱮᱠᱟ ᱦᱮᱸ ᱫᱟᱜ ᱠᱮᱫ ᱜᱮᱭᱟᱭ᱾ ᱟᱨ ᱨᱚᱦᱚᱭ ᱵᱟᱲᱟ ᱫᱚ ᱦᱟᱸᱜ ᱟᱹᱣᱨᱤ ᱟᱨᱟᱢᱵᱚ ᱦᱩᱭᱩᱜᱼᱟ ᱦᱳᱭ ᱦᱳᱭ ᱨᱚᱦᱚᱭ ᱵᱟᱲᱟ ᱠᱚ ᱛᱟᱦᱞᱮ ᱟᱹᱣᱨᱤᱜᱮ ᱟᱨᱟᱢᱵᱚᱜ ᱜᱮᱭᱟ ᱛᱟᱦᱞᱮᱱᱟᱜ ᱪᱮᱫ ᱨᱚᱦᱚᱭ ᱠᱚᱛᱚ ᱱᱟᱜ ᱟᱣᱨᱤ ᱟᱨᱟᱢᱵᱚ ᱦᱩᱭᱩᱜ ᱜᱮᱭᱟ ᱛᱟᱦᱞᱮ ᱪᱮᱫ ᱠᱚᱵᱤᱱ ᱪᱤᱠᱟᱹ ᱵᱟᱲᱟ ᱮᱫᱟ, ᱮᱠᱞᱟ ᱪᱤᱠᱟᱹ ᱜᱮ ᱵᱟᱝ ᱚᱲᱟᱜ ᱠᱚᱨᱮ ᱜᱮ ᱦᱟᱸᱜ ᱱᱤᱛᱚᱜ ᱫᱚ
ᱟᱨ ᱵᱟᱭᱨᱮ ᱠᱟᱹᱢᱤ ᱠᱚᱦᱚᱸ ᱵᱟᱝ ᱪᱟᱞᱟᱣ ᱵᱟᱲᱟ ᱦᱩᱭᱩᱜᱼᱟ᱾
ᱦᱩᱸ, ᱦᱮᱸ ᱾ ᱟᱹᱞᱤᱧ ᱢᱟ ᱦᱚᱸ ᱚᱱᱠᱟᱜᱮ ᱢᱟᱱᱮ ᱱᱤᱛᱚᱜ ᱫᱚ ᱟᱫᱚ ᱚᱲᱟᱜ ᱠᱚᱨᱮᱱᱟᱜ ᱦᱚᱸᱛᱚ ᱟᱹᱣᱨᱤ ᱵᱟᱹᱫᱽ ᱠᱷᱮᱛ ᱠᱚ ᱟᱹᱣᱨᱤ ᱫᱟᱜᱚᱜ ᱛᱮ ᱳᱭ ᱱᱤᱛᱚᱜ ᱫᱚ ᱢᱟᱱᱮ ᱡᱟᱦᱟᱸᱜᱮ ᱦᱚᱲᱟᱜ ᱵᱟᱭᱨᱮ ᱠᱟᱹᱢᱤ ᱦᱚᱸ ᱠᱟᱹᱴᱤᱡ ᱵᱟᱲᱟ ᱦᱩᱭᱩᱜ ᱠᱟᱱᱟ ᱪᱮᱫ ᱠᱚᱵᱤᱱ ᱠᱟᱹᱢᱤ ᱵᱟᱲᱟᱭ ᱜᱮᱭᱥ ᱛᱟᱦᱚᱞᱮ ᱵᱟᱭᱨᱮ ᱨᱮᱫᱚ ᱵᱟᱭᱨᱮ ᱠᱚ ᱱᱚᱜᱼᱚᱭ ᱪᱟᱥ ᱫᱤᱱ ᱠᱟᱱᱟ ᱱᱮᱛᱟᱨ ᱫᱚ ᱢᱟ ᱱᱚᱸᱜᱼᱚᱭ ᱳᱭ ᱯᱟᱴᱴᱤᱞᱟᱨ ᱠᱚ ᱞᱤᱧ ᱤᱧᱟᱜ ᱞᱤᱧ ᱪᱟᱹᱞᱩ ᱵᱟᱲᱟᱭ ᱜᱮᱭᱟ ᱵᱷᱤ ᱛᱟᱹ ᱠᱚ ᱦᱚᱸ ᱱᱟᱜ ᱞᱤᱧ ᱞᱟᱜ ᱵᱟᱲᱟᱭ ᱛᱟᱠᱚ ᱜᱮᱭᱟ᱾ ᱡᱷᱚᱛᱚ ᱨᱚᱠᱚᱢᱟᱜ ᱜᱮ ᱟᱨᱠᱤ ᱢᱟᱱᱮ ᱡᱚᱠᱷᱚᱱ ᱚᱠᱟᱴᱟᱜ ᱮᱚᱠᱷᱚᱱ ᱧᱟᱢᱚᱜ ᱠᱟᱱᱟ ᱚᱱᱟᱴᱟᱜ ᱜᱮ ᱮᱠᱷᱚᱱ ᱪᱟ ᱦᱩᱭᱩᱜ ᱠᱟᱱᱟ ᱟᱨᱠᱤ᱾ ᱚᱱᱮ ᱚᱝᱠᱟᱱᱟᱜ ᱾ ᱛᱟᱦᱞᱮ‌ ᱟᱯᱮ ᱥᱮᱫ ᱫᱚ ᱯᱩᱴᱠᱟᱹ ᱠᱚᱫᱚ ᱠᱚ ᱚᱢᱚᱱᱚᱜᱭᱟ ᱜᱮᱭᱟ ᱪᱷᱟᱹᱛᱩ ᱠᱚᱠᱚ ᱚᱱᱚᱜ ᱜᱮᱭᱟ ᱥᱮ ᱵᱟᱝ?
ᱦᱳᱭ ᱱᱟᱜ ᱯᱩᱴᱠᱟᱹ ᱠᱚᱦᱚᱸ ᱱᱟᱜ ᱚᱢᱚᱱ ᱫᱚᱠᱚ ᱚᱢᱚᱱᱚᱜ ᱜᱮᱭᱟ ᱢᱟᱱᱮ ᱱᱮᱛᱟᱨ ᱫᱚ ᱟᱫᱚ ᱱᱟᱜ ᱡᱟᱹᱥᱛᱤ ᱫᱚ ᱱᱟᱜ ᱵᱟᱝᱠᱚ ᱚᱢᱚᱱᱚᱜ ᱠᱟᱱᱟ ᱞᱟᱦᱟᱛᱮ ᱞᱮᱠᱟ ᱫᱚ᱾ ᱯᱟᱹᱦᱤᱞ ᱞᱮᱠᱟ ᱫᱚ ᱡᱮ ᱡᱟᱹᱥᱛᱤ ᱠᱚ ᱚᱢᱚᱱ ᱠᱚᱜᱼᱟ ᱡᱮ ᱯᱮᱲᱟ ᱴᱷᱮᱱ ᱠᱚ ᱥᱮᱱ ᱤᱫᱤ ᱵᱟᱲᱟ ᱦᱩᱭ ᱠᱚᱜᱼᱟ᱾ ᱢᱮᱱᱠᱷᱟᱱ ᱱᱮᱛᱟᱨ ᱫᱚ ᱚᱱᱠᱟ ᱫᱚ ᱱᱟᱜ ᱵᱟᱝ ᱦᱩᱭᱩᱜ ᱠᱟᱱᱟ᱾ ᱢᱟᱱᱮ ᱡᱟ ᱜᱮ ᱠᱟᱹᱴᱤᱡ ᱡᱚᱢ ᱞᱮᱠᱟ ᱠᱚ ᱧᱟᱢᱚᱜ ᱠᱟᱱᱟ᱾
ᱠᱤᱭᱟᱹ ᱫᱟᱜ ᱠᱮᱱᱮᱞ ᱫᱟᱜ ᱠᱚ ᱥᱮ ᱜᱟᱹᱰᱤᱭᱟᱹ ᱠᱚᱦᱚᱸ ᱢᱮᱱᱟᱜ-ᱟ ᱥᱮ ᱵᱟᱹᱱᱩᱜᱼᱟ? ᱵᱟᱝᱟ ᱚᱱᱠᱟ ᱫᱚ ᱟᱞᱮᱭᱟᱜ ᱫᱚ ᱚᱝᱠᱟᱱᱟᱜ ᱫᱚ ᱦᱟᱸᱜ ᱵᱟᱹᱱᱩᱜᱼᱟ᱾ ᱠᱮᱱᱮᱞ ᱢᱟᱛᱚ ᱵᱟᱹᱱᱩᱜ ᱜᱮᱭᱟ ᱜᱟᱹᱰᱤᱭᱟᱹ ᱠᱚ ᱢᱮᱱᱟᱜᱼᱟ, ᱜᱟᱹᱰᱤᱭᱟᱹ ᱠᱚ ᱢᱮᱱᱟᱜ ᱨᱮᱦᱚᱸ ᱟᱹᱣᱨᱤ ᱯᱮᱨᱮᱡᱚᱜᱼᱟ ᱡᱮ ᱚᱸᱰᱮ ᱠᱷᱚ ᱱᱟᱜ ᱟᱹᱜᱩ ᱠᱟᱛᱮᱢ ᱞᱚᱦᱚᱭᱟᱢ ᱥᱮᱢ ᱪᱤᱠᱟᱹᱭᱟᱢ ᱚᱱᱠᱟᱱᱟᱜ ᱢᱟ ᱵᱟᱹᱱᱩᱜ ᱜᱮᱭᱟ ᱜᱟᱰᱟ ᱢᱟᱛᱚ ᱟᱹᱰᱤ ᱥᱟᱺᱜᱤᱧ ᱨᱮ ᱢᱮᱱᱟᱜᱼᱟ, ᱜᱟᱰᱟ ᱫᱚ ᱟᱫᱚ ᱵᱟᱝ ᱦᱩᱭᱩᱜ ᱠᱟᱱᱟ ᱚᱱᱠᱟᱱᱟᱜ ᱫᱚ᱾
ᱢᱟᱱᱮ ᱥᱚᱵᱽᱡᱤ ᱠᱚᱫᱚ ᱪᱟᱥ ᱵᱟᱲᱟᱭ ᱦᱩᱭᱩᱜ ᱜᱮᱭᱟ ᱥᱮ ᱵᱟᱝ ᱚᱲᱟᱜ ᱠᱚᱨᱮ?
ᱥᱚᱵᱽᱡᱤ ᱠᱚᱫᱚ ᱮᱠᱷᱚᱱ ᱫᱚ ᱵᱟᱝ ᱪᱟᱥ ᱵᱟᱲᱟ ᱦᱩᱭᱩᱜ ᱠᱟᱱᱟ ᱢᱟᱱᱮ ᱡᱟᱦᱟᱸ ᱜᱮ ᱡᱚᱢ ᱞᱮᱠᱟ ᱵᱟᱲᱜᱮ ᱠᱚᱨᱮ ᱞᱟᱜᱟᱣ ᱵᱟᱲᱟ ᱦᱩᱭ ᱠᱟᱱᱟ ᱟᱨᱠᱤ᱾
ᱡᱮ ᱟᱹᱠᱷᱨᱤᱧ ᱵᱟᱠᱷᱨᱟ ᱫᱚ ᱦᱳᱭ ᱦᱳᱭ ᱟᱹᱠᱷᱨᱤᱧ ᱵᱟᱠᱷᱨᱟ ᱫᱚ ᱚᱱᱠᱟ ᱫᱚ ᱵᱟᱝ ᱛᱚ ᱟᱹᱵᱤᱱ ᱜᱮ ᱱᱟᱦᱟᱜ ᱪᱮᱫ ᱞᱮᱠᱟ ᱞᱟᱜᱟᱣ ᱵᱟᱲᱟᱭ ᱜᱮᱭᱟᱵ ᱥᱮ ᱵᱟᱝ ᱥᱚᱵᱽᱡᱤ ᱠᱚ? ᱟᱞᱮ ᱫᱚ ᱱᱟᱦᱟᱜ ᱚᱱᱠᱟ ᱦᱚᱸ ᱫᱟᱜ ᱫᱚ ᱜᱟᱰᱟ ᱠᱚᱦᱚᱸ ᱵᱟᱹᱱᱩᱜᱼᱟ ᱠᱮᱱᱮᱞ ᱠᱚᱦᱚᱸ ᱵᱟᱹᱱᱩᱜᱼᱟ ᱪᱮᱫ ᱛᱮᱵᱮᱱ ᱪᱟᱥᱟ ᱦᱳᱭ ᱦᱳᱭ ᱦᱚ ᱚᱱᱟ ᱜᱮ᱾ ᱵᱩᱨᱩ ᱜᱮᱛᱚ ᱦᱳᱭ ᱵᱩᱨᱩ ᱠᱚ ᱱᱟᱜ ᱛᱟᱦᱚᱞᱮ ᱢᱮᱱᱟᱜ ᱜᱮᱭᱟ ᱵᱟᱝ ᱦᱮᱸ ᱵᱩᱨᱩ ᱫᱚ ᱡᱟᱥᱛᱤ ᱜᱮ ᱢᱮᱱᱟᱜᱼᱟ, ᱦᱚᱭ ᱦᱚᱭ ᱟᱞᱮ ᱥᱮᱫ ᱪᱷᱟᱛᱩ ᱠᱚᱦᱚᱸ ᱠᱚ ᱧᱟᱢᱚᱜ ᱜᱮᱭᱟ ᱱᱟᱜ ᱛᱟᱦᱚᱞᱮ ᱜᱚᱝᱠᱮ ᱪᱷᱟᱹᱛᱩ ᱠᱚ ᱱᱟᱜ ᱱᱮᱛᱟᱨ ᱢᱟ ᱪᱮᱫ ᱞᱮᱠᱟ ᱧᱟᱢᱚᱜ ᱠᱟᱱᱟ ᱯᱩᱴᱠᱟᱹ ᱠᱚ ᱦᱮᱸ ᱧᱟᱢᱚᱜ ᱜᱮᱭᱟ ᱠᱚ ᱜᱚᱝᱠᱮ ᱯᱨᱚᱛᱤ ᱫᱤᱱ ᱞᱮᱠᱟ ᱜᱮ ᱡᱚᱢ ᱵᱟᱲᱟ ᱦᱩᱭᱩᱜ ᱠᱟᱱᱟ᱾ ᱦᱳᱭ ᱦᱳᱭ ᱟᱨ ᱜᱚᱝᱠᱮ ᱟᱹᱠᱷᱨᱤᱧ ᱵᱟᱠᱷᱨᱟ ᱞᱮᱠᱟ ᱫᱚ ᱱᱟᱜ ᱩᱱᱟᱹᱜ ᱜᱟᱱ ᱫᱚ ᱱᱟᱜ ᱵᱟᱝ ᱠᱚ ᱧᱟᱢᱚᱜ ᱜᱮᱭᱟ ᱪᱷᱟᱛᱩ ᱠᱚ ᱩᱱᱠᱩ ᱾ ᱵᱟᱝ ᱜᱮ ᱟᱫᱚ ᱦᱟᱸᱜ ᱡᱚᱛᱚ ᱦᱚᱲ ᱪᱟᱞᱟᱜ ᱜᱮᱭᱟ ᱥᱮ ᱛᱤᱱᱟᱹᱜ ᱵᱮᱱ ᱟᱵᱮᱱ ᱢᱚᱛᱚ ᱫᱚ ᱵᱟᱵᱮᱱ ᱦᱟᱞᱟᱝ ᱫᱟᱲᱮᱭᱟ ᱠᱚᱣᱟ ᱥᱮ ᱡᱚᱛᱚᱢ ᱫᱚ ᱦᱳᱭ ᱦᱳᱭ ᱟᱫᱚ ᱱᱟᱜ ᱦᱚᱭᱛᱚ ᱜᱚᱝᱠᱮ ᱡᱟᱹᱥᱛᱤ ᱧᱚᱜ ᱦᱚᱭᱛᱚ ᱚᱢᱚᱱ ᱞᱮᱱᱠᱷᱟᱱ ᱦᱳᱭᱛᱚ ᱧᱟᱢ ᱦᱚᱸ ᱫᱟᱲᱮᱭᱟᱜ ᱜᱮᱭᱟ ᱟᱨ ᱟᱹᱠᱷᱨᱤᱧ ᱵᱟᱠᱷᱨᱟ ᱞᱮᱠᱟ ᱦᱚᱸ ᱦᱮᱸ ᱟᱫᱚ ᱤᱱᱟᱹᱜ ᱫᱚ ᱯᱟᱸᱡᱟ ᱵᱟᱭ ᱦᱩᱭᱩᱜ ᱜᱮᱭᱟ ᱚᱲᱟᱜ ᱡᱚᱢ ᱦᱩᱭ ᱞᱮᱠᱷᱟᱡ ᱜᱮ ᱚᱱᱟᱜᱮ ᱴᱷᱤᱠ ᱦᱳᱭ ᱦᱳᱭ ᱦᱳᱭ᱾ ᱡᱮ ᱟᱹᱠᱷᱨᱤᱧ ᱫᱷᱟᱹᱨᱤᱡ ᱫᱚ ᱦᱟᱸᱜ ᱵᱟᱝ ᱯᱟᱸᱡᱟ ᱵᱟᱲᱟ ᱦᱩᱭᱩᱜ ᱛᱚ᱾ ᱦᱳᱭ ᱦᱳᱭ ᱦᱳᱭ
ᱚᱱᱮ ᱚᱱᱠᱟ ᱜᱮ᱾ ᱱᱮᱛᱟᱨ ᱢᱟᱛᱚ ᱚᱱᱠᱟ ᱠᱟᱱᱟ ᱢᱟᱱᱮ ᱵᱟᱝᱠᱚ ᱧᱟᱢᱚᱜ ᱠᱟᱱᱟ ᱡᱟᱹᱥᱛᱤ ᱧᱚᱜ ᱫᱚ ᱫᱟᱜ ᱠᱚᱦᱚᱸ ᱜᱮ ᱵᱟᱹᱱᱩᱜᱼᱟ ᱴᱷᱤᱠ ᱴᱷᱟᱠ ᱧᱚᱜ ᱟᱫᱚ ᱯᱩᱴᱠᱟᱹ ᱠᱷᱚᱱᱟᱜ ᱩᱫ ᱠᱷᱚᱱᱟᱜ ᱚᱠᱟᱨᱮ ᱧᱟᱢᱚᱜᱼᱟ
ᱦᱳᱭ
ᱟᱫᱚ ᱟᱞᱮ ᱥᱮᱫ ᱫᱚᱠᱚ ᱧᱟᱢ ᱠᱚᱜ ᱜᱮᱭᱟ ᱟᱫᱚ ᱯᱟᱸᱡᱟ ᱜᱮ ᱵᱟᱝ ᱦᱩᱭ ᱠᱟᱱᱟ᱾ ᱚᱲᱟᱜ ᱚᱲᱟᱜ ᱡᱚᱢ ᱦᱩᱭ ᱞᱮᱠᱷᱟᱱ ᱜᱮᱭᱟ ᱟᱫᱚ ᱠᱚᱦᱚᱸ ᱚᱲᱟᱜ ᱦᱚᱲ ᱠᱚ ᱟᱥᱠᱮᱛᱚᱜ ᱜᱮᱭᱟ ᱡᱮ ᱛᱤᱱᱟᱹᱜ ᱵᱚᱱ ᱯᱟᱸᱡᱟ ᱦᱳᱭ ᱦᱳᱭ ᱚᱱᱟ ᱯᱟᱸᱡᱟ ᱦᱚᱸ ᱢᱤᱫᱴᱟᱝ ᱠᱚᱴᱷᱮᱱ ᱤᱭᱟᱹ ᱜᱮᱭᱟ ᱡᱷᱟᱢᱮᱞᱟ ᱧᱚᱜ ᱜᱮ ᱠᱟᱹᱴᱤᱡ ᱵᱩᱡᱷᱟᱹᱜ ᱜᱮᱭᱟ ᱟᱫᱚ ᱯᱟᱸᱡᱟᱞ ᱮᱠᱷᱟᱱ ᱫᱚ ᱢᱟ ᱵᱟᱠᱚ ᱧᱟᱢ ᱞᱟᱹᱜᱤᱫᱚᱜᱼᱟ
ᱛᱚ ᱜᱚᱢᱠᱮ ᱛᱟᱦᱚᱞᱮ ᱟᱹᱵᱤᱱ ᱫᱚ ᱵᱩᱨᱩ ᱫᱤᱥᱚᱢ ᱨᱮᱱᱟᱜ ᱦᱚᱲ ᱠᱟᱱᱟ ᱵᱤᱱᱟᱜ ᱵᱟᱝ ᱦᱮᱸ ᱦᱚᱭ ᱛᱚ ᱜᱚᱢᱠᱮ ᱚᱱᱛᱮ ᱵᱩᱨᱩ ᱫᱤᱥᱚᱢ ᱠᱚ ᱥᱮᱱᱟᱜ ᱪᱮᱫ ᱞᱮᱠᱟ ᱪᱮᱫ ᱠᱚ ᱧᱟᱢ ᱵᱟᱲᱟᱜ ᱜᱮᱭᱟ ᱥᱮ ᱵᱟᱝ ᱵᱩᱨᱩ ᱠᱚᱨᱮ ᱠᱷᱚᱱᱟᱜ ᱪᱮᱫ ᱠᱚᱯᱮ ᱧᱟᱢ ᱵᱟᱲᱟᱭ ᱜᱮᱭᱟ ᱥᱮ ᱵᱟᱝ ᱪᱮᱫ ᱞᱮᱠᱟ ᱡᱚᱛᱚ ᱜᱮ ᱧᱟᱢᱚᱜ ᱜᱮᱭᱟ ᱚᱱᱠᱟ ᱥᱚᱢᱚᱭ ᱨᱮᱫᱚ ᱛᱮᱨᱮᱞ ᱛᱟᱨᱚᱵ
ᱡᱟᱦᱟᱸ ᱛᱤᱱᱟᱹᱜ ᱡᱚᱢ ᱨᱮᱱᱟᱜ ᱡᱚᱢ ᱵᱤᱞᱤ ᱛᱮ ᱧᱟᱢᱚᱜᱼᱟ ᱢᱟᱱᱮ ᱵᱩᱨᱩ ᱨᱮ
ᱦᱚᱭ ᱦᱚᱭ ᱜᱚᱢᱠᱮ ᱱᱟᱜ ᱛᱟᱼᱼ ᱛᱤᱨᱤᱞ ᱵᱤᱞᱤ ᱠᱮᱫᱟ ᱡᱟᱦᱟᱸ ᱢᱟᱱᱮ ᱛᱤᱨᱤᱞ ᱠᱚ ᱥᱟᱠᱟᱢ ᱠᱚ ᱛᱟᱦᱚᱞᱮ ᱪᱮᱫ ᱞᱮᱠᱟ ᱢᱟᱱᱮ ᱥᱟᱠᱟᱢ ᱠᱚᱯᱮ ᱟᱹᱷᱨᱤᱧ ᱵᱟᱲᱟᱭ ᱜᱮᱭᱟ ᱥᱮ ᱵᱟᱝ ᱦᱮᱸ ᱟᱹᱛᱳ ᱨᱮᱱ ᱦᱚᱲ ᱫᱚ ᱟᱹᱠᱷᱨᱤᱧ ᱵᱟᱲᱟᱭ ᱜᱮᱭᱟ ᱟᱹᱞᱤᱧ ᱫᱚ ᱦᱟᱸᱜ ᱡᱮ ᱵᱟᱞᱮ ᱟᱹᱠᱷᱨᱤᱧ ᱵᱟᱲᱟᱭ ᱜᱮᱭᱟ ᱥᱮ ᱚᱲᱟᱜ ᱦᱚᱲ ᱵᱟᱠᱚ ᱟᱹᱠᱷᱨᱤᱧ ᱜᱮ ᱜᱮᱭᱟ ᱦᱳᱭ ᱦᱳᱭ ᱚᱱ ᱚᱱᱟ ᱛᱤᱨᱤᱞ ᱠᱚ ᱡᱟᱦᱟᱸ ᱢᱟᱱᱮ ᱞᱟᱹᱭ ᱜᱮᱭᱟ ᱠᱚ ᱡᱮᱛᱟ ᱟᱸᱻ ᱚᱱᱟ ᱛᱮᱜᱮ ᱵᱤᱲᱤ ᱠᱚ ᱥᱮ ᱪᱮᱫ ᱠᱚᱱᱟᱜ ᱡᱩᱛᱩᱜ ᱜᱮᱭᱟ ᱟᱹᱞᱤᱧ ᱱᱚᱼᱼ ᱩᱱᱟᱹᱜ ᱴᱷᱤᱠ ᱧᱚᱜ ᱵᱟᱝ ᱞᱤᱧ ᱵᱟᱲᱟᱭᱟ ᱡᱮ ᱦᱮᱸ ᱪᱮᱫ ᱠᱷᱚᱱᱟᱜ ᱟᱹᱜᱩᱭ ᱜᱮᱭᱟ ᱠᱚ ᱦᱚᱭ ᱦᱚᱭ ᱫᱚᱢᱮ ᱟᱹᱠᱷᱨᱤᱧ ᱠᱚ ᱤᱫᱤ ᱵᱟᱲᱟᱭ ᱜᱮᱭᱟ ᱟᱫᱚ ᱪᱟᱞᱟᱣ ᱵᱟᱲᱟ ᱵᱟᱝ ᱦᱩᱭ ᱟᱠᱟᱱᱟ ᱥᱮ ᱦᱚᱭ ᱦᱚᱭ ᱟᱫᱚ ᱱᱚᱛᱮ ᱫᱚ ᱦᱟᱸᱜ ᱤᱭᱟᱹ ᱠᱚ ᱢᱮᱱᱟᱜ ᱠᱚᱣᱟ ᱛᱚ ᱦᱟᱸᱜ ᱩᱱᱠᱩ ᱦᱟᱹᱛᱤ ᱠᱚ ᱤᱭᱟᱹ ᱥᱩᱠᱨᱤ ᱠᱚ ᱢᱮᱱᱟᱜ ᱠᱚᱣᱟ ᱵᱚᱛᱚᱨ ᱛᱮ ᱵᱟᱝ ᱪᱟᱞᱟᱣ ᱵᱟᱲᱟ ᱦᱩᱭᱩᱜ ᱜᱮᱭᱟ ᱦᱚᱭ ᱮᱠᱷᱚᱱ ᱦᱚᱸ ᱜᱚᱢᱠᱮ ᱟᱯᱮ ᱥᱮᱫ ᱢᱮᱱᱟᱜ ᱠᱚᱜᱮᱭᱟ ᱦᱮᱸ ᱛᱟᱦᱮᱱ ᱜᱮᱭᱟ ᱠᱚ ᱵᱩᱨᱩ ᱨᱮ ᱜᱚᱢᱠᱮ ᱟᱞᱮ ᱥᱮᱫ ᱫᱚ ᱵᱟᱥᱟᱜ ᱜᱮᱭᱟ ᱠᱚ ᱦᱚᱭ ᱪᱮᱫ ᱠᱚᱠᱚ ᱱᱟᱜ ᱠᱚ ᱡᱚᱢ ᱵᱟᱲᱟᱭ ᱜᱮᱭᱟ ᱛᱟᱦᱚᱞᱮ
ᱵᱤᱨ ᱠᱚᱨᱮ ᱵᱩᱨᱩ ᱨᱮ ᱡᱟᱦᱟᱸᱱᱟᱜ ᱠᱚ ᱧᱟᱢᱟ ᱡᱚᱢ ᱛᱮᱱᱟᱜ ᱚᱱᱟᱠᱚ ᱯᱟᱸᱡᱟ ᱡᱚᱢᱟ ᱫᱟᱨᱮ ᱪᱷᱟᱲᱟ ᱛᱚ ᱟᱫᱚ ᱱᱷᱟᱜ ᱱᱤᱛᱚᱜ ᱫᱚ ᱦᱟᱸᱜ ᱦᱩᱲᱩ ᱠᱚᱦ ᱟᱨ ᱨᱚᱦᱚᱭ ᱦᱩᱭᱩᱜ ᱟ ᱥᱮ ᱟᱨᱡᱟᱣ ᱦᱩᱭᱩᱜᱼᱟ ᱦᱳᱭ ᱦᱳᱭ ᱦᱳᱭ ᱟᱨ ᱱᱚᱛᱮ ᱥᱚᱵᱽᱡᱤ ᱠᱚᱦᱚᱸ ᱛᱚ ᱵᱟᱝ ᱪᱟᱥ ᱵᱟᱲᱟ ᱦᱩᱭᱩᱜ ᱜᱮᱭᱟ ᱾
ᱦᱳᱲᱳ ᱠᱚ ᱵᱤᱞᱤ ᱞᱮᱱᱠᱷᱟᱱ ᱦᱟᱸᱜ ᱠᱚ ᱦᱤᱨᱤ ᱞᱮᱜᱮᱭᱟ ᱱᱷᱟᱜ ᱚᱲᱟᱜ ᱚᱲᱟᱜ ᱛᱮ ᱾
ᱦᱚᱭ ᱩᱱᱠᱩ ᱣᱟᱜ ᱦᱤᱡᱩᱜ ᱜᱮᱭᱟ ᱠᱚ ᱚᱲᱟᱜ ᱚᱲᱟᱜ ᱠᱷᱟᱱ ᱦᱟᱛᱟᱣ ᱫᱚ ᱵᱟᱸ ᱾
ᱦᱟᱸ
ᱟᱞᱮ ᱥᱮᱫ ᱦᱚᱸ ᱢᱟᱠᱚ ᱦᱤᱡᱩᱜ ᱜᱮᱭᱟ ᱢᱮᱱᱠᱷᱟᱱ ᱾ ᱚᱱᱠᱟ ᱫᱚ ᱩᱱᱟᱹᱜ ᱡᱟᱹᱥᱛᱤ ᱫᱚ ᱱᱟᱜ ᱵᱟᱝ ᱠᱚ ᱦᱤᱡᱩᱜᱼᱟ ᱡᱟᱦᱟᱸ ᱜᱮ ᱵᱩᱨᱩ ᱱᱟᱜ ᱵᱤᱨ ᱠᱚᱫᱚ ᱱᱟᱜ ᱢᱮᱱᱟᱜ ᱜᱮᱭᱟ ᱥᱟᱨᱡᱚᱢ ᱵᱤᱨ ᱠᱚ ᱾ ᱟᱫᱚ ᱱᱟᱜ ᱚᱝᱠᱟ ᱫᱚ ᱵᱟᱝᱠᱚ ᱦᱤᱡᱩᱜᱼᱟ ᱟᱫᱚ ᱦᱮᱡ ᱠᱮᱛᱮ ᱵᱚᱞᱮ ᱠᱟᱹᱴᱤᱡ ᱜᱮᱨᱟᱣ ᱠᱟᱱ ᱜᱮᱭᱟ ᱵᱚᱞᱮ ᱟᱫᱚ ᱵᱟᱝ ᱠᱚ ᱵᱚᱞᱚᱱᱟ ᱾ ᱟᱫᱚ ᱠᱚ ᱯᱟᱨᱚᱢ ᱪᱟᱞᱟᱣ ᱤᱫᱤᱜᱼᱟ ᱟᱨᱠᱤ ᱡᱩᱫᱤ ᱦᱚᱭᱛᱳ ᱢᱤᱫᱴᱟᱹᱝ ᱜᱟᱱᱮ ᱦᱮᱡ ᱮᱱᱟ ᱵᱟᱝ ᱮᱢ ᱵᱩᱡᱽ ᱫᱟᱲᱮ ᱟᱫᱮᱭᱟ ᱟᱫᱚ ᱩᱱᱤ ᱫᱚ ᱟᱫᱚ ᱟᱹᱛᱳ ᱜᱮ ᱟᱫᱚ ᱵᱚᱞᱚ ᱮᱫᱟᱭ᱾ ᱟᱪᱪᱷᱟ ᱟᱞ ᱥᱮᱫ ᱢᱟ ᱦᱟᱸᱜ ᱦᱮᱸ ᱦᱤᱨᱤ ᱠᱚ ᱦᱤᱡᱩᱜ ᱜᱮᱭᱟ ᱞᱟᱜᱟ ᱵᱟᱲᱟ ᱦᱚᱸ ᱪᱟᱞᱟᱣ ᱵᱟᱲᱟ ᱦᱩᱭ ᱟᱠᱟᱱᱟ ᱾ ᱦᱚᱭ ᱦᱩᱸ ᱟᱫᱚ ᱱᱩᱝᱠᱩ ᱥᱩᱠᱨᱤ ᱵᱮᱥᱤ ᱠᱚ ᱦᱤᱡᱩᱜᱼᱟ ᱾
ᱦᱳᱭ ᱦᱳᱭ ᱥᱩᱠᱨᱤ ᱛᱟᱦᱮᱞᱮ ᱯᱮ ᱜᱚᱡ ᱵᱟᱲᱟᱭᱮᱫ ᱠᱚᱣᱟ ᱯᱮ ᱥᱮ ᱵᱟᱝ ᱦᱮᱸ ᱜᱚᱡ ᱵᱟᱲᱟ ᱦᱩᱭᱩᱜ ᱜᱮᱭᱟ ᱾ ᱥᱩᱠᱨᱤ ᱡᱚᱢ ᱧᱟᱢ ᱵᱟᱝᱠᱚ ᱧᱟᱢ ᱩᱱᱠᱩ ᱫᱚ ᱦᱤᱡᱩᱜ ᱜᱮᱭᱟ ᱠᱚ ᱾ ᱩᱱᱠᱩ ᱥᱟᱜ ᱜᱮᱠᱚ ᱜᱚᱝᱠᱮ ᱟᱹᱪᱩᱨᱚᱜ ᱜᱮᱭᱟ ᱠᱚ ᱦᱮ ᱞᱟᱹᱭ ᱫᱟᱞᱤᱧ ᱥᱩᱠᱨᱤ ᱫᱚ ᱩᱱᱠᱩ ᱦᱟᱹᱛᱤ ᱥᱟᱶ ᱛᱮᱠᱚ ᱟᱪᱩ ᱪᱩᱨ ᱵᱲᱟᱜ ᱜᱮᱭᱟ ᱥᱮᱪᱮ ᱵᱟᱝᱜᱮ ᱵᱟᱝᱜᱮ ᱩᱱᱠᱩ ᱫᱚ ᱵᱟᱝ ᱦᱟᱹᱛᱤ ᱫᱚ ᱵᱟᱝᱠᱚ ᱦᱤᱡᱩᱜ ᱜᱮᱭᱟ ᱾ ᱦᱳᱭ ᱟᱨ ᱥᱩᱠᱨᱤ ᱫᱚᱠᱚ ᱦᱤᱡᱩᱜ ᱜᱮᱭᱟ ᱾ ᱦᱳᱭ ᱦᱳᱭ ᱦᱚᱭ ᱥᱩᱠᱨᱤ ᱢᱟᱱᱮ ᱦᱮᱡ ᱟᱹᱛᱳ ᱛᱮ ᱚᱲᱟᱜ ᱛᱮᱠᱚ ᱦᱮᱡ ᱟᱯᱮᱭᱟ ᱦᱮᱸ ᱾ ᱦᱳᱭ ᱚᱲᱟᱜ ᱦᱚᱸᱠᱚ ᱵᱚᱞᱚᱜ ᱜᱮᱭᱟ ᱥᱩᱠᱨᱤ ᱾ ᱳᱭ ᱟᱞᱮ ᱥᱮᱫ ᱢᱟ ᱚᱝᱠᱟ ᱫᱚ ᱵᱟᱝ ᱥᱩᱠᱨᱤ ᱢᱮᱱᱟᱝ ᱜᱚᱡ ᱜᱚᱡ ᱦᱳᱭᱳᱜ ᱜᱚᱡ ᱡᱩᱫᱤᱢ ᱜᱚᱡᱮᱭᱟ ᱛᱟᱦᱞᱮ ᱟᱢ ᱪᱟᱣ ᱦᱩᱭᱩᱜ ᱛᱟᱢᱟ ᱵᱤᱨ ᱾ ᱯᱟᱸᱡᱟ ᱦᱩᱭᱩᱜ ᱛᱟᱢᱟ ᱫᱚᱢᱮ ᱛᱚᱵᱮᱱᱟ ᱡᱩᱫᱤ ᱢᱤᱫᱴᱟᱝ ᱜᱟᱱ ᱡᱩᱫᱤᱢ ᱧᱟᱢᱮ ᱾ ᱦᱮᱸ ᱳᱭ ᱟᱨ ᱡᱩᱫᱤ ᱱᱟ ᱴᱷᱤᱠ ᱱᱟᱜ ᱵᱟᱢ ᱵᱟᱡᱟᱣ ᱫᱟᱲᱮ ᱟᱫᱮᱭᱟ ᱥᱮ ᱵᱟᱢ ᱠᱮᱪᱟ ᱫᱟᱲᱮ ᱟᱫᱮᱭᱟ ᱟᱫᱚ ᱩᱱᱤ ᱫᱚ ᱟᱫᱚ ᱵᱟᱢ ᱧᱟᱢ ᱞᱮᱫᱮᱭᱟ ᱾ ᱟᱨᱚ ᱚᱠᱟ ᱟᱨᱚ ᱚᱠᱟ ᱥᱮᱜ ᱪᱚ ᱟᱫᱚ ᱚᱴᱟᱝ ᱱᱟᱭ ᱩᱱᱤ ᱫᱚ ᱟᱫᱚ ᱵᱟᱢ ᱧᱟᱢᱮᱭᱟ ᱾ ᱦᱚᱭᱮᱛ ᱨᱚ ᱱᱟᱜ ᱟᱞᱮ ᱫᱚ ᱱᱟᱜ ᱡᱟᱹᱥᱛᱤ ᱫᱚ ᱱᱟᱜ ᱥᱩᱠᱨᱤ ᱥᱮᱸᱫᱽᱨᱟ ᱠᱚᱨᱛᱮ ᱟᱞᱮ ᱫᱚ ᱱᱟᱜ ᱯᱷᱟᱹᱥᱤ ᱠᱚᱱᱟᱜ ᱢᱮᱱᱟᱜ ᱜᱮᱭᱟ ᱯᱷᱟᱹᱥᱤ ᱠᱚᱜᱮ ᱚᱰᱟᱣ ᱵᱟᱲᱟ ᱠᱟᱛᱮᱫ ᱥᱮᱸᱫᱽᱨᱟ ᱵᱟᱲᱟ ᱦᱩᱭᱩᱜ ᱜᱮᱭᱟ ᱾ ᱟᱪᱪᱷᱟ ᱛᱟᱦᱞᱮ ᱥᱩᱠᱨᱤ ᱡᱤᱞ ᱫᱚᱵᱤᱱ ᱡᱚᱢ ᱵᱟᱲᱟ ᱠᱟᱜ ᱜᱮᱭᱟ ᱥᱮ ᱵᱟᱝ ᱦᱳᱭ ᱡᱚᱢ ᱫᱚ ᱡᱚᱢ ᱵᱟᱲᱟ ᱦᱩᱭ ᱞᱮᱱᱟ ᱱᱤᱭᱟᱹ ᱫᱷᱟᱣ ᱜᱮ ᱢᱟᱱᱮ ᱴᱟᱝ ᱞᱮ ᱜᱚᱡ ᱞᱮᱫᱮᱭᱟ ᱡᱟᱦᱟᱸᱜ ᱜᱮ ᱾ ᱛᱤᱨᱤᱥ ᱯᱳᱭᱛᱨᱤᱥ ᱠᱮᱡᱤ ᱜᱟᱱ ᱮ ᱦᱳᱭᱳᱜᱼᱟ ᱚᱱᱟ ᱟᱹᱰᱤ ᱦᱚᱲ ᱴᱷᱮᱱ ᱵᱷᱟᱜ ᱦᱳᱭ ᱟᱫᱚ ᱵᱷᱟᱠ ᱾ ᱛᱚ ᱟᱫᱚ ᱟᱹᱰᱤ ᱦᱚᱲ ᱴᱷᱮᱱ ᱵᱷᱟᱠ ᱦᱩᱭᱩᱜᱼᱟ ᱟᱫᱚ ᱚᱱᱟᱜᱮ ᱜᱚᱝᱠᱮ ᱨᱟᱱ ᱞᱮᱠᱟ ᱟᱫᱚ ᱾ ᱩᱱᱟᱹᱜ ᱡᱟᱹᱥᱛᱤ ᱵᱟᱹᱲᱛᱤ ᱫᱷᱟᱹᱵᱤᱡ ᱚᱝᱠᱟ ᱫᱚ ᱱᱟᱜ ᱟᱞᱮ ᱥᱮᱫ ᱫᱚ ᱱᱟᱜ ᱵᱟᱝ ᱧᱟᱢᱚᱜᱼᱟ ᱥᱮ ᱾ ᱢᱟᱱᱮᱡ ᱥᱩᱠᱨᱤ ᱠᱚᱦᱚᱸ ᱱᱟᱜ ᱠᱚ ᱠᱚᱢ ᱜᱮᱭᱟ ᱾ ᱦᱚᱲ ᱠᱚᱦᱚᱸᱞᱮ ᱡᱟᱹᱥᱛᱤ ᱜᱮᱭᱟ ᱾ ᱟᱪᱷᱟ ᱥᱩᱠᱨᱤ ᱡᱤᱞ ᱵᱤᱱ ᱡᱚᱢ ᱠᱟᱜ ᱛᱟ ᱪᱮᱜ ᱞᱮᱠᱟ ᱫᱮᱥᱤ ᱥᱩᱠᱨᱤ ᱞᱮᱠᱟ ᱢᱟᱱᱮ ᱡᱟᱦᱟᱸ ᱵᱚ ᱟᱹᱥᱩᱞ ᱵᱟᱲᱟ ᱠᱚᱣᱟ ᱩᱱᱠᱩ ᱞᱮᱠᱟ ᱜᱮ ᱵᱩᱡᱷᱟᱹᱜ ᱠᱟᱱᱟ ᱥᱮ ᱠᱟᱹᱴᱤᱡ ᱛᱚᱯᱷᱟᱛ ᱧᱚᱜ ᱵᱩᱡᱩᱜ ᱜᱮᱭᱟ ᱾ ᱟᱹᱞᱤᱧ ᱛᱚ ᱱᱟᱜ ᱠᱟᱹᱡ ᱛᱚᱯᱷᱟᱛ ᱜᱮᱞᱤᱧ ᱵᱩᱡᱷᱟᱹᱣ ᱠᱮᱫᱟ ᱠᱟᱹᱴᱤᱡ ᱠᱮᱴᱮᱡ ᱠᱮᱴᱮᱡ ᱧᱚᱜ ᱾ ᱩᱱᱠᱩ ᱩᱱᱠᱩ ᱫᱚ ᱯᱟᱛᱞᱟ ᱜᱮᱛᱟᱠᱚ ᱦᱟᱨᱛᱟ ᱠᱚ ᱦᱚᱸ ᱾ ᱦᱳᱭ ᱟᱨ ᱩᱱᱠᱩ ᱡᱟᱦᱟᱸ ᱫᱤ ᱟᱵᱚ ᱱᱩᱠᱩ ᱥᱩᱠᱨᱤ ᱵᱚᱱ ᱟᱹᱥᱩᱞ ᱵᱟᱲᱟ ᱠᱚᱣᱟ ᱩᱱᱠᱩ ᱢᱟ ᱫᱚᱢᱮ ᱮᱠᱫᱚᱢ ᱼᱼ ᱤᱛᱤᱞ ᱮᱛᱮᱞ ᱛᱮ ᱦᱳᱭ ᱼᱼ ᱟᱨ ᱵᱟᱝ ᱠᱷᱟᱡ ᱩᱱᱠᱩᱣᱟᱜ ᱞᱟᱡ ᱦᱚᱸ ᱡᱟᱨᱮᱡ ᱞᱟᱦᱟ ᱵᱩᱡᱩᱜ ᱜᱮᱭᱟ ᱾ ᱦᱳᱭ ᱟᱫᱚ ᱩᱱᱠᱩ ᱢᱟ ᱡᱚᱛᱚ ᱥᱩᱫᱷᱩ ᱵᱟᱝᱞᱟ ᱠᱚᱠᱚ ᱨᱮᱦᱮᱫ ᱠᱚᱠᱚ ᱡᱚᱢ ᱵᱟᱲᱟᱭ ᱜᱮᱭᱟ ᱟᱫᱚ ᱼᱼ ᱚᱣᱟᱜ ᱞᱟᱡ ᱛᱚ ᱫᱚ ᱦᱟᱲᱦᱟᱫ ᱜᱮᱛᱚ ᱵᱩᱡᱷᱟᱹᱜᱼᱟ ᱵᱩᱡᱷᱟᱹᱜᱼᱟ ᱾ ᱩᱱᱟᱹᱜ ᱞᱟᱡ ᱠᱟᱴᱟ ᱫᱚ ᱟᱹᱞᱤᱧ ᱫᱚ ᱱᱟ-ᱦᱟᱸᱜ ᱵᱟᱝᱞᱤᱧ ᱡᱚᱢ ᱟᱠᱟᱫᱟ ᱾ ᱡᱮ ᱩᱱᱟᱹᱜ ᱫᱟᱡ ᱠᱟᱴᱟ ᱫᱚ ᱚᱱᱟ ᱚᱱᱟ ᱡᱟ ᱢᱟᱱᱮ ᱚᱱᱟ ᱥᱚᱸ ᱛᱮᱜᱮ ᱟᱫᱚ ᱟᱹᱞᱤᱧᱟᱜ ᱫᱚ ᱦᱩᱭ ᱠᱟᱱᱟ ᱾ ᱟᱫᱚ ᱵᱟᱝᱞᱤᱧ ᱡᱚᱢ ᱟᱠᱟᱫᱟ ᱤᱱᱟᱹ ᱠᱷᱟᱹᱛᱤᱨ ᱛᱮᱜᱮ ᱾ ᱟᱫᱚ ᱛᱤᱱ ᱫᱷᱟᱣ ᱵᱮᱱ ᱡᱚᱢ ᱠᱟᱜ ᱢᱤᱫ ᱫᱷᱟᱣ ᱜᱮ ᱦᱳᱭ ᱤᱭᱟᱹ ᱼᱼ ᱫᱟᱜᱽ ᱫᱚ ᱢᱤᱫ ᱫᱷᱟᱣ ᱜᱤᱞᱤᱧ ᱡᱚᱢᱫᱟ ᱮᱱᱮ ᱾ ᱡᱚᱢ ᱠᱟᱫᱟ ᱟᱨ ᱞᱟᱦᱟ ᱛᱮᱦᱚᱸ ᱜᱚᱡ ᱵᱟᱲᱟ ᱟᱠᱟᱜ ᱞᱮ ᱛᱚᱠᱷᱚᱱ ᱫᱚ ᱱᱟᱜ ᱵᱟᱝ ᱤᱧ ᱛᱟᱦᱮᱸ ᱠᱟᱱᱟ ᱾ ᱚᱱᱟ ᱠᱷᱟᱹᱛᱤᱨ ᱱᱟᱦᱟᱜ ᱟᱫᱚ ᱵᱮᱥᱤ ᱫᱚ ᱱᱟᱜ ᱡᱚᱢ ᱵᱟᱲᱟ ᱵᱟᱝ ᱦᱩᱭ ᱠᱟᱱᱟ ᱾ ᱟᱵᱤᱱ ᱜᱮ ᱱᱟᱜ ᱪᱮᱜ ᱞᱮᱠᱟ ᱛᱤᱱ ᱫᱷᱟᱣ ᱵᱤᱱ ᱡᱚᱢ ᱵᱟᱲᱟ ᱠᱟᱜᱼᱟ ᱾ ᱟᱹᱞᱤᱧ ᱫᱚ ᱟᱹᱰᱤ ᱫᱷᱟᱣ ᱞᱤᱧ ᱡᱚᱢ ᱵᱟᱲᱟ ᱠᱟᱜᱼᱟ ᱼᱼ ᱥᱮᱸᱫᱽᱨᱟ ᱪᱟᱞᱟᱣ ᱵᱟᱲᱟ ᱦᱩᱭ ᱠᱟᱱᱟ ᱟᱨ ᱚᱱᱠᱟ ᱫᱚ ᱵᱟᱝ ᱼᱼ ᱠᱚᱠᱚ ᱦᱮᱡ ᱚᱪᱚᱜ ᱜᱮᱭᱟ ᱡᱟᱦᱟᱸᱴᱟᱜ ᱡᱟᱦᱟᱸᱭ ᱦᱚᱸ ᱧᱮᱞ ᱠᱮᱫᱮ ᱠᱷᱟᱡ ᱪᱚ ᱵᱚᱱ ᱪᱟᱞᱟᱜᱼᱟ ᱥᱮᱸᱫᱽᱨᱟ ᱾ ᱦᱳᱭ ᱦᱳᱭ ᱼᱼ ᱟᱞᱮ ᱥᱮᱱ ᱫᱚ ᱟᱹᱰᱤ ᱡᱟᱹᱥᱛᱤ ᱜᱮᱭᱟ ᱠᱚ ᱛᱚ ᱦᱳᱭ ᱦᱳᱭ ᱾ ᱟᱞᱮ ᱥᱮᱫ ᱢᱟ ᱱᱮᱛᱟᱨ ᱚᱱᱠᱩ ᱵᱟᱠᱚ ᱧᱟᱢᱚᱜ ᱠᱟᱱᱟ ᱦᱮᱡ ᱵᱟᱲᱟᱜ ᱠᱟᱱ ᱠᱚ ᱩᱱᱠᱩ ᱼᱼ ᱡᱟᱦᱟ ᱜᱮ ᱟᱛᱳ ᱠᱩᱠᱩ ᱦᱤᱡᱩᱜᱼᱟ ᱾ ᱟᱨ ᱩᱱᱠᱩ ᱜᱤᱨᱟᱹ ᱥᱮᱸᱫᱽᱨᱟ ᱠᱚᱦᱚᱸ ᱪᱟᱣ ᱵᱟᱲᱟ ᱦᱩᱭᱩᱜ ᱜᱮᱭᱟ ᱾ ᱟᱯᱮ ᱥᱮᱫ ᱚᱱᱟ ᱜᱤᱨᱟᱹ ᱥᱮᱸᱫᱽᱨᱟ ᱠᱚ ᱦᱩᱭ ᱵᱟᱲᱟᱜ ᱜᱮᱭᱟ ᱥᱮ ᱵᱟᱝ ᱱᱚᱝᱠᱟ? ᱦᱮᱸ ᱜᱚᱝᱠᱮ ᱟᱸᱡᱚᱢᱮᱜᱼᱟ ᱵᱤᱱ?
ᱦᱮᱸ ᱟᱸᱡᱚᱢ ᱾